ᱚ,
ᱦᱮᱞᱳ,
ᱦᱮᱞᱳ ᱦᱮᱞᱳ, ᱦᱮᱞᱳ, ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱛᱚ᱾
ᱦᱟᱞᱳ,
ᱦᱮᱸ ᱞᱟᱹᱭᱫᱟᱹᱧ ᱨᱚᱲ ᱠᱚ ᱟᱸᱡᱚᱢ ᱧᱟᱢᱚᱜ ᱠᱟᱱᱟ ᱛᱚ ᱯᱩᱥᱴᱟᱹᱣ ᱥᱟᱺᱦᱤᱡ᱾
ᱦᱮᱸ ᱦᱮᱸ ᱟᱡᱢᱚᱜ ᱠᱟᱱᱟ ᱟᱡᱚᱢᱚᱜ ᱠᱟᱱᱟ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱵᱤᱱᱟ?
ᱦᱮᱸ ᱛᱚ ᱱᱚᱜᱼᱚᱭ ᱱᱤᱭᱟᱹ ᱜᱷᱟᱹᱲᱤᱠ ᱫᱚ ᱵᱚᱨᱛᱚᱢᱟᱱ ᱱᱟᱯᱟᱭ ᱜᱮ ᱢᱮᱱᱟᱜ ᱞᱤᱧᱟᱹ ᱦᱟᱸᱜ᱾ ᱟᱹᱵᱤᱱ ᱜᱮ ᱚᱠᱟᱞᱮᱠᱟ?
ᱟᱹᱞᱤᱧ ᱦᱚᱸ ᱵᱮᱥ ᱵᱟᱲᱟ ᱜᱮ ᱢᱮᱱᱟᱜ ᱞᱤᱧᱟᱹ ᱚᱲᱟᱜ ᱨᱮᱦᱚᱸ ᱵᱮᱥ ᱵᱟᱲᱟ ᱜᱮ ᱢᱮᱱᱟᱜ ᱠᱚᱣᱟ ᱛᱚ ᱚᱲᱟᱜ ᱠᱚᱨᱮ?
ᱦᱮᱸ ᱵᱮᱥ ᱵᱟᱲᱟ ᱜᱮ ᱱᱤᱭᱟᱹ ᱜᱷᱟᱲᱤ
ᱛᱟᱦᱚᱞᱮ ᱜᱚᱝᱠᱮ ᱮᱻ ᱟᱯᱮ ᱥᱮᱱᱟᱜ ᱳᱭᱮᱫᱟᱨ ᱠᱚ ᱪᱮᱫ ᱞᱮᱠᱟ ᱢᱮᱱᱟᱜᱼᱟ?
ᱚᱭᱫᱟᱨ ᱫᱚ ᱞᱟᱹᱭ ᱞᱮᱠᱷᱟᱱ ᱟᱹᱰᱤ ᱢᱚᱸᱡ ᱜᱮᱦᱟᱸᱜ ᱱᱤᱛᱚᱜ ᱫᱚ ᱵᱩᱡᱷᱟᱹᱜ ᱠᱟᱱᱟ ᱛᱚ ᱫᱟᱜ ᱡᱟᱹᱲᱤ ᱠᱚ ᱫᱟᱜ ᱡᱟᱹᱲᱤ ᱤᱫᱤᱭᱮᱫᱼᱟᱭ ᱞᱮᱛᱟᱲ ᱜᱮ ᱦᱟᱸᱜ᱾
ᱠᱟᱨᱚᱱ ᱱᱚᱜᱼᱚᱭ ᱪᱟᱥ ᱠᱟᱹᱢᱤ ᱨᱮ ᱫᱚ ᱮᱴᱠᱮᱴᱚᱬᱮ ᱵᱟᱝ ᱦᱩᱭᱩᱜ ᱠᱟᱱᱟ᱾ ᱚᱱᱟ ᱥᱟᱶᱛᱮ ᱡᱟᱦᱟᱸ ᱟᱵᱚ ᱦᱚᱭ ᱦᱤᱸᱥᱤᱫ ᱨᱮᱱᱟᱜ ᱦᱚᱸ ᱠᱟᱹᱴᱤᱡ ᱟᱹᱰᱤ ᱪᱚᱨᱚᱠ ᱨᱮᱭᱟᱲ ᱥᱟᱺᱦᱤᱡ ᱜᱮ ᱵᱩᱡᱷᱟᱹᱜ ᱠᱟᱱᱟ᱾
ᱟᱨ, ᱛᱟᱦᱚᱞᱮ ᱜᱚᱝᱠᱮ ᱛᱮᱦᱮᱧ ᱫᱚ ᱫᱟᱜ ᱵᱟᱲᱟ ᱞᱮᱫᱟᱭ?
ᱦᱮᱸ, ᱛᱮᱦᱮᱧ ᱠᱟᱹᱴᱤᱡ ᱫᱟᱜ ᱫᱚ ᱫᱟᱜ ᱵᱟᱲᱟ ᱞᱮᱫᱼᱟ ᱥᱮᱛᱟᱜ ᱵᱮᱲᱟ᱾ ᱚᱱᱛᱮ ᱫᱚ ᱫᱟᱜ ᱵᱟᱲᱟᱭᱟ ᱥᱮ ᱵᱟᱝ?
ᱜᱚᱝᱠᱮ ᱱᱚᱛᱮ ᱫᱚ ᱛᱤᱦᱤᱧ ᱫᱚ ᱵᱟᱭ ᱫᱟᱜ ᱟᱠᱟᱫᱟ ᱦᱟᱸᱜ, ᱦᱚᱞᱟ ᱫᱚᱭ ᱫᱟᱜ ᱞᱮᱫ ᱜᱮᱭᱟ᱾ ᱟᱨ ᱢᱟᱱᱮ ᱫᱟᱜ ᱫᱚ ᱵᱟᱭ ᱫᱟᱜ ᱟᱠᱟᱫᱟ ᱟᱨ ᱥᱤᱛᱩᱝ ᱦᱚᱸ ᱵᱟᱭ ᱥᱤᱛᱩᱝ ᱠᱟᱫᱟ ᱛᱮᱦᱮᱧ ᱫᱚ ᱰᱩᱱᱰᱨᱩ ᱠᱟᱛᱮᱫ ᱛᱟᱦᱮᱸᱜ ᱠᱟᱱᱟ᱾
ᱦᱮᱸ,
ᱟᱫᱚ ᱜᱚᱝᱠᱮ ᱪᱟᱥᱵᱟᱥ ᱫᱚ ᱛᱤᱱᱟᱹᱜ ᱥᱟᱺᱜᱤᱧ ᱯᱮ ᱞᱟᱦᱟ ᱠᱮᱫᱟ ᱟᱯᱮ ᱚᱱᱛᱮ?
ᱮᱸᱻ ᱪᱟᱥ ᱠᱚᱫᱚ ᱦᱟᱸᱜ ᱵᱚᱨᱛᱚᱢᱟᱱ ᱫᱚ ᱱᱤᱛᱚᱜ ᱫᱚ ᱞᱟᱦᱟ ᱫᱚ ᱟᱹᱰᱤ ᱜᱟᱱ ᱜᱮ ᱦᱟᱸᱜ ᱞᱟᱦᱟ ᱜᱚᱫ ᱠᱟᱜ ᱟᱞᱮ ᱟᱞᱮ ᱥᱮᱱ ᱫᱚ ᱱᱟᱦᱟᱜ ᱟᱯᱮᱥᱮᱱ ᱜᱮ?
ᱟᱞᱮ ᱥᱮᱫ ᱫᱚ ᱦᱟᱸᱜ ᱦᱚᱸᱜ ᱚᱭ ᱛᱚ ᱜᱟᱹᱪᱷᱤ ᱠᱚ ᱛᱟᱲᱟᱣ ᱦᱩᱭᱩᱜ ᱠᱟᱱᱟ ᱨᱚᱦᱚᱭ ᱫᱚ ᱟᱹᱣᱨᱤ ᱮᱦᱚᱵ ᱦᱩᱭᱩᱜᱼᱟ ᱦᱟᱸᱜ᱾ ᱜᱟᱯᱟ ᱢᱮᱭᱟᱝ ᱜᱟᱯᱟ ᱢᱮᱭᱟᱝ ᱠᱷᱚᱱᱟᱜ ᱦᱟᱸᱜ ᱥᱩᱨᱩᱭ ᱞᱟᱜᱟᱜᱼᱟ᱾
ᱟᱪᱪᱷᱟ, ᱟᱪᱪᱷᱟ ᱟᱪᱷᱟ ᱟᱹᱰᱤ ᱱᱟᱯᱟᱭ᱾ ᱤᱭᱟ ᱛᱟᱦᱚᱞᱮ ᱢᱤᱫᱴᱟᱝ ᱠᱩᱠᱞᱤ ᱫᱚᱦᱚ ᱦᱩᱭᱩᱜ ᱠᱟᱱᱟ ᱛᱤᱱᱟᱹᱜ ᱴᱩᱠᱩ ᱵᱟᱲᱟᱭ ᱢᱮᱱᱟᱜᱼᱟ ᱠᱟᱹᱴᱤᱡ ᱞᱟᱹᱭ ᱵᱤᱱ ᱦᱮᱸ ᱦᱚᱸᱜᱼᱚ ᱱᱩᱠᱩ ᱟᱵᱚᱨᱮᱱ ᱡᱟᱦᱟᱸᱭ ᱵᱤᱨ ᱵᱟᱱᱴᱟ ᱠᱚ ᱢᱮᱱᱟᱜ ᱠᱚᱣᱟ ᱟᱹᱰᱤ ᱟᱭᱢᱟ ᱜᱮ ᱱᱩᱜᱼ ᱱᱩᱠᱩ ᱪᱮᱫ ᱠᱷᱟᱹᱛᱤᱨ ᱠᱚ ᱞᱟᱹᱲᱦᱟᱹᱭ ᱞᱮᱫᱼᱟ ᱟᱨᱠᱤ ᱚᱱᱟ ᱠᱟᱹᱴᱤᱡ ᱠᱷᱟᱴᱚ ᱢᱟᱪᱷᱟᱛᱮ ᱠᱟᱹᱴᱤᱡ ᱞᱟᱹᱭ, ᱵᱟᱲᱟᱭ ᱦᱳᱭ ᱠᱚᱜᱼᱟ ᱾
ᱦᱮᱸ ᱩᱱᱠᱩᱣᱟᱜ ᱫᱚ ᱡᱚᱠᱷᱚᱱ ᱟᱵᱚ ᱞᱟᱦᱟᱛᱮ ᱠᱚ ᱥᱟᱥᱚᱱᱮᱫ ᱵᱚᱱ ᱛᱟᱦᱮᱱᱟ ᱤᱝᱨᱮᱡᱽ ᱠᱚ ᱥᱟᱫᱟ ᱪᱟᱢᱲᱟ ᱠᱚ᱾
ᱫᱚᱢᱮ ᱠᱚ ᱱᱟᱦᱟᱪᱟᱨ ᱨᱮ ᱵᱚᱱ ᱛᱟᱦᱮᱱᱟ ᱛᱟᱨᱯᱚᱨ ᱦᱩᱭᱩᱜ ᱠᱟᱱᱟ ᱡᱳᱨ ᱡᱳᱨ ᱢᱩᱥᱠᱤᱞ ᱨᱮ ᱠᱟᱹᱢᱤ ᱦᱚᱪᱚᱭᱮᱫ ᱵᱚᱱ ᱛᱟᱦᱮᱱᱟ, ᱟᱵᱚᱣᱟᱜ ᱡᱚᱢᱤ ᱠᱚᱠᱚ ᱦᱟᱲᱟᱯᱮᱫ ᱛᱟᱦᱮᱱᱟ᱾ ᱤᱱᱟᱹ ᱠᱚ ᱵᱟᱨᱮ ᱛᱮᱜᱮ ᱡᱟᱦᱟᱸ ᱤᱭᱟᱹ ᱦᱩᱭᱩᱜ ᱠᱟᱱ ᱛᱟᱦᱮᱱ ᱛᱟᱵᱚᱱᱟ ᱟᱵᱚ ᱪᱮᱛᱟᱱ ᱨᱮ ᱱᱟᱦᱟ ᱤᱱᱟᱹ ᱠᱚ ᱞᱟᱹᱜᱤᱫ ᱛᱮᱜᱮ ᱢᱤᱫ ᱴᱷᱮᱱ ᱡᱩᱢᱤᱫ ᱠᱟᱛᱮ ᱞᱟᱹᱲᱦᱟᱹᱭ ᱫᱚ ᱦᱩᱭ ᱞᱮᱱᱟ ᱡᱟᱦᱟᱸ ᱫᱚᱠᱚ ᱢᱮᱛᱟᱜ ᱠᱟᱱᱟ ᱚᱱᱟ ᱡᱟᱦᱟᱸ ᱦᱩᱞ ᱢᱟᱦᱟ᱾ ᱵᱚᱱ ᱢᱟᱱᱟᱣ ᱛᱟᱦᱮᱸᱱᱟ᱾
ᱦᱮᱸ ᱦᱮᱸ,
ᱦᱩᱞ ᱞᱟᱹᱲᱦᱟᱹᱭ ᱟᱜ ᱥᱤᱫᱩ ᱠᱟᱹᱱᱦᱩ ᱠᱤᱱ ᱞᱤᱰ ᱞᱮᱫᱟ᱾ ᱥᱤᱫᱩ ᱠᱟᱹᱱᱦᱩ ᱯᱷᱩᱞᱚ ᱡᱷᱟᱱᱚ ᱟᱨᱦᱚᱸ ᱠᱚ ᱛᱟᱦᱮᱸᱜ ᱠᱟᱱ ᱜᱮᱭᱟ᱾ ᱟᱫᱚ ᱩᱱᱠᱩᱣᱟᱜ ᱫᱚ ᱦᱟᱸᱜ ᱧᱩᱛᱩᱢ ᱫᱚ ᱩᱞᱞᱮᱠᱷ ᱵᱟᱹᱱᱩᱜᱼᱟ ᱥᱮᱨᱚᱠᱚᱢ ᱠᱟᱛᱮ ᱫᱚ ᱦᱟᱸᱜ᱾
ᱦᱮᱸ ᱦᱮᱸ ᱦᱮᱸ
ᱤᱱᱟᱹ ᱠᱷᱟᱹᱛᱤᱨ ᱛᱮ ᱦᱟᱜ ᱚ ᱞᱟᱹᱲᱦᱟᱹᱭ ᱮᱫᱟ, ᱟᱞᱤᱧ ᱡᱚᱛᱚ ᱴᱩᱠᱩ ᱞᱤᱧ ᱵᱟᱲᱟᱭᱟ᱾
ᱟᱪᱪᱷᱟ ᱟᱪᱪᱷᱟ᱾ ᱦᱮᱸ ᱟᱹᱰᱤ ᱱᱟᱯᱟᱭ᱾ ᱚᱸᱰᱮ ᱯᱟᱴᱟᱣ ᱫᱚ ᱟᱹᱰᱤ ᱱᱟᱯᱟᱭ ᱵᱤᱱ ᱞᱟᱹᱭ ᱵᱤᱱ ᱞᱟᱹᱭ ᱵᱩᱡᱷᱟᱹᱣ ᱦᱚᱞᱤᱧ ᱵᱩᱡᱷᱟᱹᱣ ᱫᱟᱲᱮᱭᱟᱫᱟ ᱟᱨᱠᱤ᱾ ᱞᱟᱹᱭ ᱫᱟᱞᱤᱧ, ᱟᱹᱰᱤ ᱠᱷᱟᱴᱚ ᱠᱷᱟᱴᱚ ᱢᱟᱪᱷᱟ ᱛᱮ ᱞᱟᱹᱭ ᱦᱚᱸᱵᱤᱱ ᱞᱟᱹᱭ ᱠᱮᱫᱟ, ᱟᱨ ᱵᱩᱡᱷᱟᱹᱣ ᱦᱚᱸ ᱟᱹᱰᱤ ᱢᱚᱸᱡᱽ ᱜᱮᱧ ᱵᱩᱡᱷᱣ ᱧᱟᱢ ᱠᱮᱫᱟ᱾
ᱚ ᱦᱮᱸ ᱦᱮᱸ ᱾ᱟᱞᱤᱧ ᱫᱩᱞᱤ ᱢᱚᱱᱮ ᱠᱮᱫᱟ ᱥᱮ, ᱟᱵᱮᱱ ᱵᱩᱡᱷᱟᱹᱣ ᱫᱟᱲᱮᱭᱟᱫᱟ᱾
ᱵᱟᱝ ᱜᱮ ᱵᱟᱝ, ᱵᱩᱡᱷᱟᱹᱣ ᱟᱠᱟᱫ ᱞᱤᱧ᱾ ᱫᱤᱭᱮ ᱛᱟᱦᱚᱞᱮ, ᱦᱮᱸ ᱞᱟᱹᱭ ᱢᱮ?
ᱟᱵᱤᱱ
ᱞᱟᱹᱭ ᱮᱫᱟᱞᱤᱧ ᱛᱟᱦᱚᱞᱮ ᱫᱟᱜ ᱡᱟᱹᱲᱤ ᱠᱚᱫᱚ, ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱫᱚ, ᱦᱩᱭ ᱵᱟᱲᱟᱜ ᱠᱟᱱ ᱜᱮᱭᱟ᱾ ᱦᱚᱞᱟ ᱢᱟᱫᱷᱮᱨ ᱫᱚ ᱦᱟᱸᱜ ᱚᱱᱟ ᱛᱚᱞᱤᱧ ᱞᱟᱹᱭ ᱠᱮᱫᱟ, ᱡᱟᱦᱟᱸ ᱞᱮᱠᱟ ᱦᱚᱞᱟ ᱢᱟᱫᱷᱮᱨ ᱫᱚ ᱦᱟᱜ ᱴᱷᱤᱠ ᱜᱮ ᱫᱟᱜ ᱡᱟᱹᱲᱤᱣᱟ ᱟᱠᱟᱫᱟ᱾ ᱛᱤᱦᱤᱧ ᱦᱟᱸᱜ ᱵᱟᱭ ᱫᱟᱜ ᱫᱟᱲᱮ ᱟᱠᱟᱫᱟ᱾
ᱟᱪᱪᱷᱟ ᱟᱪᱪᱷᱟ᱾ ᱛᱟᱦᱚᱞᱮ ᱱᱚᱣᱟ ᱫᱟᱜ ᱡᱟᱹᱲᱤ ᱨᱮ ᱦᱟᱹᱠᱩ ᱠᱟᱴᱚᱢ ᱠᱚ, ᱚᱠᱟ ᱞᱮᱠᱟ ᱠᱚ ᱧᱮᱞᱚᱜ ᱠᱟᱱᱟ ᱥᱮ ᱵᱟᱝ ᱠᱚ ᱧᱮᱞᱚᱜ ᱠᱟᱱᱟ?
ᱦᱟᱹᱠᱩ ᱠᱟᱴᱠᱚᱢ ᱫᱚ ᱦᱟᱜ ᱧᱮᱞᱚᱜ ᱠᱟᱱ ᱜᱮᱭᱟ ᱠᱚ, ᱟᱨ ᱱᱤᱭ ᱯᱚᱨ ᱟᱞᱮ ᱥᱮᱫ ᱦᱚᱸ ᱚᱱᱠᱟ ᱢᱟᱨᱟᱝ ᱤᱭᱟᱹ ᱠᱚᱫᱚ ᱵᱟᱹᱱᱩᱜᱼᱟ, ᱠᱮᱱᱮᱞ ᱤᱭᱟᱹ ᱠᱚᱫᱚ ᱜᱟᱰᱟ ᱠᱚ ᱢᱮᱱᱟᱜᱼᱟ᱾ ᱯᱮᱨᱮᱡ ᱯᱮᱨᱮᱡ ᱟᱠᱟᱱᱟ, ᱫᱤᱭᱮ ᱯᱚᱨ ᱚᱱᱟ ᱠᱚᱨᱮ ᱦᱟᱹᱠᱩ ᱵᱟᱹᱲᱥᱤ ᱛᱟᱯᱚᱨᱮ ᱦᱩᱭᱩᱜ ᱠᱟᱱᱟ ᱚᱱᱟ ᱴᱚᱨᱳᱴᱟᱝ ᱚᱰᱟᱣ ᱤᱱᱟᱹ ᱠᱚᱛᱮ ᱜᱮ ᱦᱟᱜ ᱥᱟᱵ ᱦᱚᱸ, ᱥᱟᱵ ᱵᱟᱲᱟᱭ ᱦᱩᱭᱩᱜ ᱠᱟᱱ ᱜᱮᱭᱟ ᱰᱷᱮᱨ ᱜᱮ᱾
ᱟᱪᱪᱷᱟ ᱟᱪᱪᱷᱟ ᱾
ᱠᱷᱟᱱ ᱫᱚ ᱩᱛᱩ ᱫᱚ ᱪᱟᱞᱟᱜ ᱠᱟᱱ ᱜᱮᱭᱟ ᱯᱨᱟᱭ᱾
ᱦᱟᱸ ᱾ ᱟᱨ ᱱᱚᱝᱠᱟ ᱡᱮᱢᱚᱱ, ᱱᱟᱹᱭ ᱠᱚ ᱜᱟᱰᱟ ᱠᱚ ᱵᱟᱹᱱᱩᱜᱼᱟ ᱚᱱᱛᱮ ᱫᱚ᱾
ᱦᱮᱸ ᱦᱮᱸ, ᱟᱞᱮ ᱥᱮᱫ ᱦᱚᱸ ᱚᱱᱟ ᱠᱚᱫᱚ, ᱵᱟᱹᱱᱩᱜᱼᱟ ᱾ ᱡᱟᱦᱟᱸ ᱵᱤᱨ ᱠᱚ ᱢᱮᱛᱟᱜ ᱠᱟᱱᱟ, ᱢᱟᱨᱟᱝ ᱢᱟᱨᱟᱝ ᱵᱤᱨ ᱚᱱᱟ ᱦᱚᱸ ᱵᱟᱹᱱᱩᱜᱼᱟ ᱾ᱟᱨ ᱟᱨ ᱵᱩᱨᱩ ᱢᱟ ᱵᱟᱹᱱᱩᱜ ᱜᱮᱭᱟ ᱟᱞᱮ ᱥᱮᱫ ᱫᱚ ᱾ᱟᱞᱮ ᱥᱮᱫ ᱫᱚ ᱢᱮᱱ ᱞᱮᱠᱷᱟᱱ ᱫᱚ ᱡᱟᱦᱟᱸ ᱚᱱᱟ ᱫᱟᱜ ᱨᱮᱱᱟᱜ ᱚᱥᱩᱵᱤᱫᱷᱟ ᱫᱚ ᱠᱟᱹᱴᱤᱡ, ᱰᱷᱮᱨ ᱜᱮ ᱢᱮᱱᱟᱜ ᱛᱟᱞᱮᱭᱟ᱾
ᱟᱪᱪᱷᱟ ᱾ ᱟᱪᱪᱷᱟ ᱟᱪᱪᱷᱟ ᱾ ᱛᱟᱦᱚᱞᱮ ᱱᱚᱣᱟ ᱥᱮᱨᱢᱟ ᱡᱟᱹᱲᱤ, ᱟᱥᱟ ᱵᱷᱚᱨᱥᱟ ᱛᱮᱜᱮ ᱦᱟᱸᱜ ᱪᱟᱥ ᱠᱟᱹᱢᱤ ᱠᱚᱫᱚ ᱯᱮ ᱠᱚᱨᱟᱣ ᱮᱫᱟ?
ᱦᱮᱸ ᱦᱮᱸ ᱟᱨ ᱚᱱᱠᱟ, ᱞᱟᱹᱭ ᱞᱮᱠᱷᱟᱱ ᱫᱚ ᱢᱤᱱᱤ ᱠᱚᱦᱟᱸᱜ ᱚᱱᱟ ᱥᱩᱵᱤᱫᱷᱟ ᱦᱚᱸ ᱵᱟᱞᱮ ᱧᱟᱢ ᱟᱠᱟᱫᱟ᱾ ᱡᱟᱦᱟᱸ ᱫᱚ ᱧᱮᱞ ᱵᱟᱲᱟ ᱟᱠᱟᱫᱟᱞᱤᱧ, ᱯᱩᱨᱩᱞᱤᱭᱟᱹ ᱰᱤᱥᱴᱤᱠ ᱠᱚᱨᱮ ᱯᱩᱨᱩᱞᱤᱭᱟᱹ ᱰᱤᱥᱴᱤᱠ ᱞᱤᱧ ᱵᱟᱸᱠᱩᱲᱟ ᱰᱤᱥᱴᱤᱠ ᱠᱚᱨᱮᱱᱟᱜ ᱫᱚ ᱦᱟᱸᱜ ᱢᱤᱱᱤ ᱠᱚᱠᱚ ᱮᱢ ᱟᱠᱟᱫ ᱠᱚᱣᱟ ᱦᱟᱸᱜ᱾
ᱦᱮᱸ᱾
ᱛᱚ ᱚᱱᱟ ᱵᱮᱵᱚᱥᱛᱛᱟ ᱦᱚᱸ ᱟᱞᱮ ᱥᱮᱫ ᱫᱚ ᱦᱟᱸᱜ ᱟᱹᱣᱨᱤ ᱦᱮᱡ ᱛᱤᱭᱳᱚᱜᱼᱟ ᱦᱟᱸᱜ᱾
ᱟᱪᱪᱷᱟ, ᱟᱪᱪᱷᱟ, ᱟᱪᱷᱟ
ᱦᱮᱸ ᱢᱟᱱᱮ ᱡᱟᱦᱟᱸ ᱮᱢᱱᱤ ᱜᱟᱰᱟ ᱠᱚᱨᱮ ᱢᱟ ᱴᱷᱤᱠ ᱜᱮ ᱦᱩᱭᱩᱜᱼᱟ᱾ ᱚᱱᱟ ᱜᱟᱰᱟ ᱜᱟᱰᱟ ᱫᱷᱟᱨᱮ ᱠᱚᱨᱮᱱᱟᱜ ᱡᱟᱦᱟᱸ ᱠᱷᱮᱛ ᱦᱟᱸᱜ ᱢᱮᱱᱟᱜᱼᱟ᱾
ᱦᱮᱸ ᱦᱮᱸ᱾
ᱟᱨ ᱡᱟᱦᱟᱸ ᱚᱱᱟ ᱵᱟᱹᱭᱦᱟᱹᱲ ᱠᱚᱨᱮᱱᱟᱜ ᱚᱱᱟ ᱫᱚ ᱦᱟᱸᱜ ᱟᱹᱰᱤ ᱚᱥᱩᱵᱤᱫᱟᱜ ᱛᱟᱞᱮᱭᱟ ᱫᱟᱜ ᱮᱢ ᱠᱚ ᱡᱟᱦᱟᱸ ᱴᱷᱤᱠ ᱢᱚᱛᱚ ᱵᱟᱭ ᱫᱟᱜ ᱞᱮᱠᱷᱟᱱ ᱠᱟᱹᱴᱤᱡ ᱚᱱᱟ ᱫᱚ ᱵᱟᱝ ᱦᱩᱭᱩᱜ-ᱟ ᱦᱟᱸᱜ ᱴᱷᱤᱠ ᱴᱷᱟᱠ ᱵᱟᱭ ᱥᱯᱷᱚᱞ ᱵᱟᱝ ᱦᱩᱭᱩᱜᱼᱟ᱾ ᱦᱟᱞᱳ᱾
ᱦᱮᱸᱻ᱾
ᱦᱮᱸ ᱜᱚᱝᱠᱮ ᱦᱮᱸ ᱟᱸᱡᱚᱢᱚᱜ ᱠᱟᱱᱟ ᱱᱤᱛᱚᱜ᱾
ᱚ ᱟᱪᱪᱷᱟ ᱟᱪᱪᱷᱟ ᱛᱟᱦᱚᱞᱮ ᱱᱚᱜᱼᱚ ᱱᱚᱣᱟ ᱱᱚᱣᱟ ᱡᱟᱦᱟᱸ ᱪᱟᱥ, ᱱᱚᱜᱼᱚᱭ ᱛᱚ ᱪᱟᱥ ᱚᱠᱛᱚ ᱠᱟᱱ ᱛᱟᱵᱚᱱᱟ ᱱᱚᱣᱟ ᱫᱚ ᱱᱟᱦᱟᱜ ᱾ ᱱᱚᱣᱟ ᱪᱟᱥ ᱚᱠᱛᱚ ᱨᱮ ᱛᱟᱦᱚᱞᱮ ᱟᱯᱮᱥᱮᱱ ᱫᱚ ᱢᱟᱱᱮ ᱡᱟᱹᱥᱛᱤ ᱠᱟᱭᱛᱮ ᱱᱚᱣᱟ ᱟᱵᱚ ᱡᱟᱦᱟᱸ ᱵᱟᱹᱫᱽ ᱥᱤᱭᱳᱜ ᱚᱠᱛᱮ ᱮᱸᱻ ᱮᱸᱻ᱾ ᱮᱸᱻ, ᱢᱟᱱᱮ ᱱᱟᱦᱮᱞ ᱫᱚ ᱚᱠᱟ ᱱᱟᱦᱮᱞ ᱯᱮ ᱡᱟᱹᱥᱛᱤ ᱠᱟᱭᱛᱮ ᱢᱟᱱᱮ ᱵᱮᱵᱚᱦᱟᱨ ᱮᱫᱟ ᱯᱮ ᱟᱨ
ᱱᱟᱦᱮᱞ ᱫᱚ ᱦᱳᱭᱳᱜ ᱠᱟᱱᱟ ᱵᱟᱨ ᱨᱚᱠᱚᱢᱟᱜ ᱚᱱᱟ ᱡᱟᱦᱟᱸ ᱢᱤᱫᱴᱮᱱ ᱚᱱᱟ ᱢᱮᱲᱦᱮᱫ ᱫᱤᱭᱮ ᱡᱟ ᱡᱟᱦᱟᱸ ᱚᱱᱟᱮ ᱦᱳᱞᱰᱤᱝ ᱥᱤᱥᱴᱮᱢ ᱡᱟᱦᱟᱸ ᱠᱚ ᱤᱭᱟᱹᱭᱮᱜ ᱟᱨ ᱢᱤᱫᱴᱟᱝ ᱡᱟᱦᱟᱸ ᱚᱱᱟ ᱠᱟᱴ ᱠᱚᱛᱮ ᱤᱱᱟᱹ ᱜᱮᱛᱚ?
ᱦᱮᱸ᱾
ᱥᱮ ᱞᱮᱠᱟ ᱵᱮᱱ ᱟᱹᱭᱠᱟᱹᱣᱮᱫᱟ ᱚᱱᱟ ᱴᱟᱠᱴᱟᱨ ᱥᱮ
ᱦᱮᱸ ᱦᱮᱸ ᱟᱫᱚ ᱦᱮᱸ ᱞᱟᱹᱭ ᱫᱚ ᱱᱚᱜ-ᱚ ᱱᱟ ᱜᱮ ᱱᱟᱜ ᱞᱟᱹᱭ ᱫᱚ ᱱᱚᱜ-ᱚᱱᱟ ᱜᱮᱞᱤᱧ ᱞᱟᱹᱭ ᱦᱚᱪᱚᱭᱮᱜ-ᱟ ᱢᱟᱱᱮ ᱮᱸᱻ ᱱᱟᱦᱮᱞ ᱛᱮᱯᱮ ᱥᱤᱪᱚᱭᱫᱟ ᱢᱟᱱᱮ ᱵᱮᱥᱤᱨ ᱵᱷᱟᱜᱽ ᱥᱮ ᱜᱟᱹᱰᱤ ᱛᱮ?
ᱚ ᱢᱟᱱᱮ ᱱᱤᱭᱟᱹ ᱡᱩᱜᱽ ᱨᱮᱫᱚ ᱮᱠᱷᱚᱱ ᱫᱚ ᱢᱟᱱᱮ ᱮᱸ ᱩᱱᱱᱚᱛᱤ ᱦᱚᱸ ᱩᱱᱱᱚᱛᱤ ᱦᱩᱭ ᱠᱟᱱᱟ ᱥᱮ ᱟᱨ ᱠᱟᱹᱴᱤᱡ ᱦᱚᱲ ᱠᱚᱦᱚᱸ ᱠᱚ ᱮ ᱴᱟᱹᱣ ᱠᱟᱱᱟ ᱡᱟᱦᱟᱸ ᱫᱚ ᱦᱩᱭᱩᱜ ᱠᱟᱱᱟ ᱠᱟᱢᱤ ᱠᱚ ᱵᱟᱝ ᱥᱟᱱᱟᱭᱮᱜ ᱠᱚᱣᱟ ᱟᱫᱚ ᱱᱤᱭᱟᱹ ᱡᱩᱜᱽ ᱨᱮ ᱫᱚ ᱦᱟᱸᱜ ᱴᱟᱠᱴᱟᱨ ᱛᱮᱜᱮ ᱦᱟᱸᱜ ᱵᱮᱥᱤ ᱠᱚ ᱤᱭᱟᱹᱭᱮᱫᱟ ᱾
ᱟᱪᱪᱷᱟ᱾
ᱤᱭᱟᱹ ᱦᱚᱸᱠᱚ ᱵᱮᱵᱚᱦᱟᱨ ᱵᱮᱵᱚᱦᱟᱨ ᱫᱚ ᱤᱭᱟᱹ ᱱᱟᱦᱮᱞ ᱦᱚᱸᱠᱚ ᱵᱮᱵᱚᱦᱟᱨ ᱫᱟ ᱚᱱᱟ ᱡᱟᱦᱟᱸ ᱚᱱᱟ ᱠᱷᱮᱛ ᱠᱚ ᱯᱟᱲᱟᱜ ᱦᱩᱭᱩᱜ ᱛᱟᱦᱮᱱ ᱫᱚ ᱛᱚᱠᱷᱚᱱ ᱟᱨ ᱡᱟᱦᱟᱸ ᱚᱱᱟ ᱨᱚᱦᱚᱭ ᱢᱟᱲᱟᱝ ᱚᱱᱟ ᱛᱚᱠᱷᱚᱱ ᱫᱚ ᱴᱟᱠᱴᱟᱨ ᱛᱮᱜᱮ ᱠᱚ ᱞᱚᱥᱚᱫᱫᱟ ᱴᱟᱠᱴᱟᱨ ᱛᱮ ᱠᱷᱟᱱ ᱫᱚ ᱵᱮᱥ ᱴᱷᱤᱠ ᱤᱭᱟᱹᱜ ᱠᱟᱱᱟ᱾
ᱦᱮᱸ ᱦᱮᱸ ᱦᱮᱸ᱾ ᱢᱟᱱᱮ ᱦᱳᱲᱳ ᱠᱚᱫᱚ ᱪᱮᱫ ᱦᱳᱲᱳ ᱠᱚ ᱱᱚᱜ-ᱚ ᱱᱚᱣᱟ ᱟᱸᱻ᱾ ᱪᱟᱥ ᱥᱤᱡᱤᱱ ᱚᱠᱛᱚ ᱨᱮᱫᱚ ᱢᱟᱱᱮ ᱱᱤᱛᱚᱜ ᱫᱚ ᱦᱟᱸᱜ ᱪᱮᱫ ᱪᱮᱫ ᱦᱚᱲᱩ ᱠᱚ ᱡᱟᱹᱥᱛᱤ ᱠᱟᱭᱛᱮ ᱚᱱᱛᱮ ᱫᱚ ᱪᱟᱥᱚᱜ-ᱟ?
ᱚᱱᱮ ᱡᱮᱢᱚᱱ ᱥᱚ-ᱥᱚᱨᱱᱚ ᱛᱟᱯᱚᱨᱮ ᱦᱩᱭᱩᱜ ᱠᱟᱱᱟ ᱞᱚᱞᱞᱟᱴ ᱛᱟᱯᱚᱨ ᱦᱩᱭᱩᱜ ᱠᱟᱱᱟ ᱯᱩᱡᱟ। ᱦᱮᱸ ᱦᱮᱸ ᱤᱱᱟᱹ ᱠᱚᱜᱮ ᱵᱮᱥᱤ ᱫᱚ ᱦᱟᱸᱜ ᱠᱚ ᱨᱚᱦᱚᱭ ᱛᱟᱦᱮᱱᱟ ᱟᱞᱮ ᱥᱮᱜ᱾
ᱟᱪᱪᱷᱟ ᱟᱪᱪᱷᱟ ᱟᱪᱪᱷᱟ᱾ ᱚᱻ᱾ ᱟᱞᱮ ᱥᱮᱱ ᱦᱚᱸ ᱦᱚᱜ-ᱚ ᱱᱚᱝᱠᱟᱱ ᱦᱩᱲᱩ ᱠᱚᱜᱮ ᱡᱟᱦᱟᱸᱢ ᱞᱟᱹᱭ ᱠᱮᱫᱟ ᱟᱨᱠᱤ ᱚᱱᱟ ᱦᱳᱲᱳ ᱠᱚᱜᱮ ᱦᱟᱸᱜ᱾
ᱦᱮ ᱛᱟᱦᱮᱞᱮ ᱜᱚᱝᱠᱮ ᱟᱯᱮ ᱥᱮᱫ ᱫᱚ ᱟᱹᱞᱤᱧ ᱡᱟᱦᱟᱸ ᱞᱮᱠᱟ ᱦᱮᱸ ᱟᱞᱤᱧ ᱡᱟᱦᱟᱸ ᱞᱮ ᱠᱟ ᱞᱤᱧ ᱞᱟᱹᱭ ᱠᱮᱫᱟ ᱟᱯᱮ ᱥᱮᱜ ᱫᱚ ᱦᱟᱸᱜ ᱚᱱᱠᱟ ᱫᱚ ᱢᱚᱱᱮ ᱦᱚᱭ ᱫᱟᱜ ᱨᱮᱱᱟᱜ ᱫᱚ ᱯᱨᱚᱵᱽᱞᱮᱢ ᱠᱚᱫᱚ ᱵᱟᱹᱱᱩᱜ ᱛᱟᱯᱮᱭᱟ ᱦᱟᱸᱜ᱾
ᱵᱟᱝᱜᱮ ᱵᱟᱝᱜᱮ, ᱟᱫᱚ ᱟᱞᱮ ᱫᱚ ᱜᱟᱰᱟ ᱢᱮᱱᱟᱜ ᱛᱟᱞᱮᱭᱟ ᱛᱚ ᱾
ᱦᱩᱸ᱾
ᱜᱟᱰᱟ ᱢᱮᱱᱟᱜ ᱛᱟᱞᱮᱭᱟ ᱛᱚ ᱚᱱᱠᱟ ᱥᱚᱢᱚᱥᱥᱟ ᱠᱚᱫᱚ ᱵᱟᱹᱱᱩᱜᱼᱟ ᱟᱨ ᱥᱤᱫᱩ ᱠᱚᱫᱚ ᱦᱟᱸᱜ ᱵᱟᱹᱱᱩᱜᱼᱟ ᱟᱫᱚ ᱚᱱᱟ ᱜᱟᱰᱟ ᱨᱮᱱᱟᱜ ᱫᱟᱜ ᱠᱚᱜᱮ ᱦᱟᱸᱜ, ᱚᱱᱟ ᱠᱚᱛᱮ ᱛᱮᱜᱮ ᱦᱟᱸᱜ, ᱢᱚᱴᱟᱢᱩᱴᱤ ᱪᱟᱥᱵᱟᱥ ᱠᱚᱫᱚᱞᱮ ᱪᱟᱥᱵᱟᱥᱟ ᱾ ᱟᱫᱚ ᱠᱟᱨᱚᱱᱟ ᱟᱞᱮ ᱥᱮᱱ ᱫᱚ ᱪᱟᱥᱵᱟᱥ ᱫᱚ ᱴᱷᱤᱠ ᱜᱮᱭᱟ ᱱᱚᱜᱼᱚᱭ ᱡᱮ ᱫᱟᱜ ᱨᱮᱱᱟᱜ ᱠᱳᱱᱳ ᱮᱴᱠᱮᱴᱚᱬᱮ ᱵᱟᱹᱱᱩᱜᱼᱟ, ᱦᱳᱲᱩ ᱦᱚᱸ ᱴᱷᱤᱠ ᱴᱷᱟᱠ ᱜᱮ ᱦᱳᱭᱳᱜᱼᱟ ᱾ ᱛᱚ ᱢᱮᱫᱴᱟᱝ ᱮᱴᱠᱮᱴᱚᱲᱮ ᱛᱟᱞᱮ ᱦᱳᱭᱳᱜ ᱠᱟᱱᱟ, ᱟᱞᱮ ᱫᱚ ᱵᱤᱨ ᱠᱚ ᱠᱟᱹᱴᱤᱡ ᱢᱮᱱᱟᱜ ᱛᱟᱞᱮᱭᱟ ᱛᱚ᱾ ᱚᱸᱰᱮ ᱠᱟᱹᱴᱤᱡ ᱢᱟᱨᱟᱝ ᱧᱚᱜ ᱵᱤᱨ ᱫᱤᱥᱚᱢ ᱦᱚᱲ ᱠᱟᱱᱟᱞᱮ, ᱚᱱᱟ ᱵᱤᱨ ᱨᱮᱜᱮ ᱡᱟᱦᱟᱸ ᱫᱚ ᱟᱵᱚᱨᱮᱱ ᱡᱟᱦᱟᱸ, ᱦᱟᱹᱛᱤ ᱴᱷᱟᱹᱠᱩᱨ ᱢᱮᱱᱟᱜ ᱠᱚᱣᱟ ᱦᱩᱸᱜ ᱩᱱᱠᱩᱜᱮ ᱠᱟᱹᱴᱤᱡ ᱠᱚ ᱥᱚᱢᱚᱥᱥᱟ ᱞᱮᱭᱟ ᱟᱨᱠᱤ᱾
ᱛᱟᱦᱞᱮ ᱜᱚᱝᱠᱮ ᱡᱟᱦᱟᱸ ᱞᱮᱠᱟ ᱵᱤᱱ ᱞᱟᱹᱭ ᱠᱮᱫᱟ ᱦᱟᱛᱤ ᱴᱷᱟᱹᱠᱩᱨ ᱦᱮᱸ ᱦᱮ᱾ ᱞᱟᱹᱭ ᱫᱟᱞᱤᱧ ᱡᱟᱦᱟᱸ ᱞᱮᱠᱟ ᱵᱮᱱ ᱞᱟᱹᱭ ᱠᱮᱫᱟ, ᱦᱟᱹᱛᱤ ᱴᱷᱟᱠᱩᱨ ᱠᱚ ᱫᱚᱢᱮ ᱠᱚ, ᱥᱚᱢᱚᱥᱥᱟ ᱯᱮᱭᱟ ᱛᱟᱦᱚᱞᱮ? ᱚᱲᱟᱜ ᱡᱟᱯᱟᱜ ᱠᱚ, ᱪᱟᱞᱟᱣ ᱵᱟᱲᱟᱜ ᱛᱟᱦᱮᱱ ᱜᱮᱭᱟ ᱥᱮ ᱵᱟᱝ?
ᱦᱮᱸᱻ ᱦᱮᱸᱻ ᱦᱮᱸᱻ᱾ ᱦᱮᱡ ᱵᱟᱲᱟᱜ ᱜᱮᱭᱟ ᱠᱚ, ᱦᱮᱡ ᱵᱟᱲᱟᱜ ᱜᱮᱭᱟ ᱠᱚ ᱛᱚ ᱟᱫᱚ ᱚᱱᱠᱟ ᱚᱲᱟᱜ ᱠᱚᱫᱚ ᱨᱟᱹᱯᱩᱫ ᱠᱚᱫᱚ ᱦᱟᱸᱜ, ᱵᱟᱝ ᱠᱚ ᱨᱟᱹᱯᱩᱫ ᱵᱟᱲᱟ ᱠᱟᱜᱼᱟ᱾ ᱚᱱᱠᱟ ᱫᱚ ᱢᱟᱱᱮ ᱚᱲᱟᱜ ᱠᱷᱚᱱᱟᱜ ᱫᱚ, ᱠᱷᱚᱛᱤ ᱠᱚᱫᱚ ᱚᱱᱠᱟ ᱫᱚ ᱦᱟᱸᱜ ᱵᱟᱠᱚ ᱠᱷᱚᱛᱤᱭᱟ ᱟᱹᱨᱠᱤ᱾ ᱵᱟᱹᱛ ᱠᱚᱨᱮ ᱜᱮ, ᱡᱟᱦᱟ ᱱᱟᱜ ᱪᱟᱥ ᱵᱟᱲᱟ ᱦᱳᱭᱩᱜᱼᱟ᱾ ᱚᱱᱟ ᱠᱚᱜᱮ ᱠᱚ ᱦᱟᱸᱜ ᱠᱚ, ᱠᱷᱩᱛᱤᱭᱟ ᱟᱨᱠᱤ᱾
ᱜᱚᱢᱠᱮ ᱛᱟᱦᱚᱞᱮ ᱤᱭᱟᱹ ᱡᱟᱦᱟᱸ, ᱯᱷᱚᱥᱚᱞ ᱠᱚᱫᱚ ᱛᱟᱦᱚᱞᱮ? ᱵᱷᱟᱹᱜᱤ ᱜᱮ ᱦᱟᱸᱜ ᱠᱚ ᱢᱟᱰᱟᱭ ᱛᱟᱦᱮᱱ ᱛᱟᱯᱮᱭᱟ ᱛᱚ, ᱡᱚᱠᱷᱚᱱ ᱯᱷᱚᱥᱚᱞ ᱤᱭᱟᱹ ᱤᱭᱟᱹ ᱠᱟᱛᱮ?
ᱪᱮᱫ ᱵᱤᱱ ᱞᱟᱹᱭᱮ ᱮᱫᱟ?
ᱞᱟᱹᱭ ᱟᱞᱤᱧ ᱡᱟᱦᱟᱸ ᱚᱱᱟ ᱯᱷᱚᱥᱚᱞ ᱠᱚ, ᱦᱳᱭᱩᱳᱜ ᱛᱟᱦᱮᱱ ᱛᱟᱯᱮᱭᱟ᱾ ᱚᱱᱟ ᱡᱟᱦᱟᱸ ᱤᱭᱟᱹ ᱠᱚ ᱵᱟᱲᱜᱮ ᱨᱮᱱᱟᱜ? ᱡᱟᱦᱟᱱᱟᱜ ᱤᱭᱟᱹ ᱠᱚ ᱡᱟᱦᱟᱱᱟᱜ ᱡᱚᱠᱷᱚᱱ ᱡᱮᱢᱚᱱ ᱯᱮ ᱨᱚᱦᱚᱭ ᱛᱟᱦᱮᱱ ᱡᱚᱞ ᱵᱟᱭ ᱮᱢᱟᱱ᱾ ᱛᱚ ᱚᱱᱟ ᱠᱚ ᱵᱟᱹᱲᱤᱡ ᱛᱟᱦᱮᱱᱟ, ᱠᱚ ᱥᱮ ᱵᱟᱝ ᱱᱚᱥᱴᱚᱭ ᱛᱟᱦᱮᱱᱟᱠᱚ ᱥᱮ ᱵᱟᱝ?
ᱦᱮᱸ ᱱᱚᱥᱴᱚᱭᱟ ᱠᱚ, ᱩᱱᱠᱩ ᱫᱚ ᱦᱳᱭᱳᱜ ᱠᱟᱱᱟ ᱛᱚ ᱡᱚᱢᱟ ᱠᱚ ᱠᱚᱢ᱾ ᱢᱟᱱᱮ ᱱᱚᱥᱴᱚᱭᱟ ᱠᱚ ᱡᱟᱹᱥᱛᱤ ᱟᱨᱠᱤ᱾
ᱦᱮᱸ ᱦᱮᱸ᱾ ᱛᱟᱦᱚᱞᱮ ᱜᱚᱢᱠᱮ ᱚᱱᱟ ᱡᱟᱦᱟᱸ ᱠᱚ, ᱱᱚᱥᱴᱚᱭ ᱛᱟᱯᱮ ᱥᱚᱨᱠᱟᱨ ᱠᱷᱚᱱᱟᱜ ᱫᱚ, ᱚᱱᱟ ᱫᱚ ᱠᱷᱚᱛᱤ ᱯᱩᱨᱩᱨᱚᱱ ᱫᱚᱯᱮ ᱧᱟᱢ ᱛᱟᱦᱮᱱᱟ ᱥᱮ ᱵᱟᱝ?
ᱠᱷᱚᱛᱤ ᱯᱩᱨᱩᱨᱚᱱ ᱵᱚᱞᱛᱮ ᱧᱟᱢ ᱫᱚ, ᱧᱟᱢᱚᱜ ᱜᱮᱭᱟ ᱟᱫᱚ ᱦᱟᱸᱜ ᱱᱚᱜᱼᱚᱭ᱾ ᱱᱮᱛᱟᱨ ᱫᱚ ᱩᱱᱟᱹᱜᱚᱴᱟ, ᱞᱟᱦᱟ ᱛᱮᱫᱚ ᱧᱟᱢᱚᱜ ᱠᱟᱱ ᱛᱟᱦᱮᱸᱫ ᱱᱚᱜᱼᱚᱭ
ᱚ
ᱱᱚᱜᱼᱚᱭ ᱱᱤᱭᱟᱹ ᱠᱚᱴᱟ ᱫᱤᱱ ᱫᱚ, ᱮᱠᱴᱟ ᱟᱱᱟ ᱠᱷᱚᱛᱤ ᱛᱟᱭᱚᱢ ᱦᱟᱸᱜ ᱡᱟᱦᱟᱸ ᱫᱚᱨᱠᱥᱛᱚ ᱥᱮ ᱮᱯᱞᱤᱠᱮᱥᱚᱱ ᱟᱵᱚᱣᱟᱜ ᱟᱹᱨᱡᱤ ᱥᱟᱠᱟᱢ ᱠᱚ, ᱡᱚᱢᱟ ᱵᱟᱲᱟ ᱦᱳᱭ ᱠᱟᱱᱟ, ᱟᱫᱚ ᱚᱱᱠᱟ ᱫᱚ ᱦᱟᱜ ᱵᱟᱝ ᱧᱟᱢ ᱠᱟᱱᱟ ᱟᱨᱠᱤ᱾
ᱜᱚᱢᱠᱮ